ᱦᱮᱞᱳ
ᱥᱟᱹᱜᱩᱱ ᱧᱤᱫᱟᱹ ᱦᱮᱞᱳ
ᱵᱚᱭᱦᱟ ᱡᱚᱦᱟᱨ ᱦᱮᱸ ᱵᱚᱭᱦᱟ ᱵᱚᱭᱦᱟ ᱟᱹᱣᱨᱤ ᱡᱟᱹᱯᱤᱫ ᱨᱮᱜᱮ ᱥᱟᱹᱜᱩᱱ ᱧᱤᱫᱟᱹ
ᱟᱫᱚ ᱡᱟᱹᱯᱤᱫ ᱢᱟᱲᱟᱝ ᱨᱮᱜᱮ ᱥᱟᱹᱜᱩᱱ ᱧᱤᱫᱟᱹ ᱞᱟᱹᱭ ᱦᱩᱭᱩᱜᱼᱟ ᱡᱟᱹᱯᱤᱫ ᱞᱮᱠᱷᱟᱱ ᱪᱤᱠᱟᱹ ᱛᱮᱵᱚᱱ ᱞᱟᱹᱭᱟ
ᱱᱤᱛᱚᱜ ᱢᱟ ᱟᱹᱣᱨᱤ ᱵᱚᱱ ᱡᱟᱹᱯᱤᱫᱟ ᱱᱤᱛᱚᱜ
ᱪᱮᱫ ᱠᱟ
ᱠᱟᱹᱢᱤ ᱫᱚ ᱪᱮᱫ ᱜᱮ ᱵᱟᱝ ᱡᱚᱢ ᱵᱟᱲᱟ ᱡᱚᱢ ᱵᱟᱲᱟ ᱠᱚ ᱦᱳᱭ ᱡᱚᱢ ᱵᱟᱲᱟ ᱠᱚ ᱦᱩᱭᱱᱟ ᱟᱫᱚ ᱫᱩᱲᱩᱵ ᱡᱤᱨᱟᱹᱣ ᱵᱟᱲᱟ ᱦᱩᱭ ᱠᱟᱱᱟ᱾
ᱦᱮᱸ ᱦᱳᱭ ᱪᱮᱫ ᱠᱚᱯᱮ ᱤᱥᱤᱱ ᱞᱮᱫᱟ ᱛᱟᱦᱚᱞᱮ ᱛᱮᱦᱮᱱ ᱫᱚ ᱪᱮᱫ ᱠᱚᱯᱮ ᱩᱛᱩ ᱞᱮᱫᱟ?
ᱛᱤᱦᱤᱧ ᱦᱩᱭ ᱞᱮᱱᱟ ᱫᱟᱹᱞ ᱟᱞᱩ ᱠᱚᱜᱮ ᱩᱛᱩ ᱦᱩᱭ ᱞᱮᱱᱟ
ᱚ ᱟᱨ ᱵᱚᱭᱦᱟ ᱞᱮᱫᱟᱧ ᱛᱟᱦᱞᱮ ᱚᱠᱟ ᱚᱠᱟᱨᱮᱢ ᱛᱟᱦᱮᱱ ᱜᱮᱭᱟ ᱟᱢ ᱫᱚ?
ᱛᱟᱦᱮᱱ ᱚᱲᱟᱜ ᱨᱮᱜᱮ ᱟᱫᱚ ᱚᱱᱠᱟ ᱫᱚ ᱪᱮᱫ ᱜᱮ ᱵᱟᱝ ᱚᱲᱟᱜ ᱨᱮᱜᱮ ᱛᱟᱦᱮᱱ ᱦᱩᱭᱩᱜᱼᱟ ᱟᱹᱛᱩ ᱫᱤᱥᱚᱢ ᱠᱚᱨᱮᱜ ᱜᱮ
ᱚ ᱛᱟᱦᱞᱮ ᱵᱚᱭᱦᱟ ᱚᱞᱚᱜ ᱯᱟᱲᱦᱟᱜ ᱫᱚ ᱛᱤᱱᱟᱹᱜ ᱥᱟᱺᱜᱤᱧ
ᱚᱞᱚᱜ ᱯᱟᱲᱦᱟᱣ ᱠᱚᱞᱮᱡᱽ ᱫᱷᱟᱹᱨᱤᱡ ᱯᱟᱲᱦᱟᱣ ᱦᱩᱭ ᱠᱟᱱᱟ
ᱚ ᱛᱷᱟᱞᱮ ᱠᱚᱞᱮᱡᱽ ᱯᱟᱲᱦᱟᱣ ᱫᱚ ᱟᱫᱚ ᱢᱟᱱᱮ ᱟᱫᱚ ᱠᱚᱞᱮᱡᱽ ᱯᱟᱲᱦᱟᱣ ᱠᱟᱛᱮ ᱡᱟᱦᱱᱟᱜ ᱢᱟᱱᱮ ᱵᱟᱢ ᱪᱤᱠᱟᱹ ᱵᱟᱲᱟᱭᱮᱫ ᱛᱮ ᱵᱟᱢ ᱪᱤᱠᱟᱹ ᱢᱟᱲᱟᱭᱫᱟ
ᱟᱫᱚ ᱪᱤᱠᱟᱹ ᱫᱚ ᱚᱱᱠᱟ ᱫᱚ ᱟᱫᱚ ᱪᱤᱠᱟᱹ ᱫᱚ ᱪᱮᱫ ᱦᱚᱸ ᱵᱟᱝ ᱪᱤᱠᱟᱹ ᱦᱩᱭᱩᱜ ᱠᱟᱱᱟ
ᱚ ᱟᱫᱚ ᱵᱚᱭᱦᱟ ᱚᱱᱛᱮᱦᱟᱜ ᱚᱲᱟᱜ ᱠᱚ ᱚ ᱵᱚᱭᱦᱟ ᱛᱟᱦᱞᱮ ᱱᱤᱛᱳᱜ ᱫᱚ ᱚᱲᱟᱜ ᱠᱚᱨᱮ ᱫᱚ ᱚᱠᱚᱭ ᱠᱚ ᱢᱮᱱᱟᱜ ᱠᱚᱣᱟ ᱱᱤᱭᱟᱹ ᱜᱷᱟᱹᱲᱤᱡ ᱫᱚ
ᱚᱦᱚᱸᱱᱤᱛᱚᱜ ᱡᱚᱛᱚ ᱦᱚᱲᱠᱚᱜᱮ ᱢᱮᱱᱟᱜ ᱟᱠᱟᱜ ᱠᱚᱣᱟ
ᱚ ᱚᱲᱟᱜ ᱚᱲᱟᱜ ᱠᱚᱨᱮ ᱫᱚᱠᱚ ᱱᱟᱯᱟᱭ ᱜᱮᱭᱟ ᱱᱤᱱᱤᱭᱟᱹ ᱜᱷᱟᱹᱲᱤᱡ ᱫᱚ
ᱱᱟᱯᱟᱭ ᱜᱮᱭᱟ ᱠᱚ ᱚᱲᱟᱜ ᱠᱚᱨᱮ ᱡᱚᱛᱚ ᱜᱮ ᱟᱨ ᱟᱯᱮᱭᱟᱜ ᱚᱲᱟᱜ ᱠᱚᱨᱮ ᱛᱟᱦᱚᱞᱮ ᱪᱮᱫ ᱞᱮᱠᱟ ᱢᱮᱱᱟᱜ ᱠᱚᱣᱟ
ᱟᱦᱟᱸ ᱟᱞᱮ ᱚᱲᱟᱜ ᱠᱚᱨᱮ ᱢᱟ ᱱᱤᱛᱚᱜ ᱢᱟ ᱡᱷᱚᱛᱚ ᱦᱚᱲᱜᱮ ᱢᱮᱱᱟᱜ ᱠᱚᱣᱟ ᱡᱷᱚᱛᱚ ᱦᱚᱲ ᱡᱚᱢ ᱵᱟᱲᱟ ᱠᱟᱛᱮᱫ ᱠᱚ ᱡᱟ ᱡᱟᱹᱯᱤᱫ ᱟᱠᱟᱫᱟ ᱛᱟᱦᱞᱮ ᱤᱧ ᱦᱚᱸ ᱱᱚᱜᱼᱚᱭ ᱨᱟᱪᱟ ᱠᱷᱨᱤᱧ ᱫᱩᱲᱩᱵ ᱵᱟᱲᱟ ᱟᱠᱟᱱᱟ ᱦᱚᱭ ᱠᱩᱧ ᱡᱚᱢ ᱫᱟ ᱜᱚᱨᱚᱢ ᱦᱚᱸ ᱫᱚᱢᱮ ᱵᱩᱡᱷᱟᱹᱜ ᱠᱟᱱᱟ ᱯᱟᱝᱠᱷᱟ ᱠᱚᱦᱚᱸ ᱵᱟᱹᱱᱩᱜ ᱛᱟᱞᱮᱭᱟ
ᱦᱮᱸ ᱚᱱᱠᱟᱜᱮ ᱱᱚᱛᱮ ᱦᱚᱸ ᱫᱚᱢᱮ ᱜᱚᱨᱚᱢ ᱜᱮ ᱟᱹᱭᱠᱟᱹᱜ ᱠᱟᱱᱟ
ᱟᱨ ᱛᱟᱯᱚᱨᱮ ᱠᱟᱨᱮᱱᱴ ᱠᱚᱦᱚᱸ ᱢᱟᱱᱮ ᱫᱚᱢᱮ ᱥᱚᱢᱚᱥᱥᱟᱭ ᱫᱟᱭ ᱥᱚᱢᱚᱥᱥᱟ ᱠᱚ ᱦᱩᱭᱩᱜ ᱠᱟᱱᱟ ᱠᱟᱨᱮᱱ ᱠᱚᱦᱚᱸ ᱢᱟᱱᱮ ᱴᱷᱤᱠ ᱴᱷᱟᱠ ᱵᱟᱝ ᱛᱟᱦᱮᱱ ᱠᱟᱱᱟ ᱚᱠᱟ ᱴᱷᱮᱱ ᱪᱚᱝ ᱢᱟᱱᱮ ᱠᱟᱹᱴᱤᱡ ᱰᱤᱥᱴᱟᱵ ᱠᱟᱱ ᱛᱟᱞᱮᱭᱟ ᱠᱟᱨᱮᱱ ᱠᱚ
ᱩᱸ
ᱢᱟᱱᱮ ᱮᱴᱟᱜ ᱦᱚᱲᱟᱜ ᱫᱚ ᱡᱩᱞᱚᱜ ᱠᱟᱱ ᱛᱟᱠᱚᱣᱟ ᱢᱟᱱᱮ ᱟᱞᱮᱭᱟᱜ ᱚᱲᱟᱜ ᱨᱮᱱᱟᱜ ᱜᱮ ᱢᱟᱱᱮ ᱠᱟᱹᱴᱤᱡ ᱰᱤᱥᱴᱟᱵᱽ ᱫᱟ ᱛᱟᱦᱞᱮ ᱯᱟᱝᱠᱷᱟ ᱠᱚᱦᱚᱸ ᱵᱟᱝ ᱟᱹᱪᱩᱨᱚᱜ ᱠᱟᱱᱟ ᱟ ᱛᱟᱯᱚᱨᱮ ᱠᱟᱨᱚᱱ ᱠᱚ ᱦᱤᱡᱩᱜ ᱥᱱᱚᱜ ᱢᱮᱱᱠᱷᱟᱱ ᱢᱟᱱᱮ ᱠᱟᱹᱴᱤᱡ ᱢᱚᱴᱚᱨ ᱨᱮᱱᱟᱜ ᱥᱚᱢᱚᱥᱥᱟ ᱮᱢᱟᱭ ᱛᱚ ᱵᱟᱝᱠᱷᱟᱨ ᱨᱮᱱᱟᱜ
ᱦᱩᱸ
ᱟᱨ ᱯᱟᱝᱠᱷᱟ ᱠᱚ ᱵᱟᱹᱲᱤᱡ ᱞᱮᱠᱷᱟᱱ ᱚᱱᱟ ᱪᱮᱫ ᱤᱧ ᱞᱟᱹᱭᱟ ᱢᱚᱴᱚᱨ ᱠᱚ ᱥᱟᱨᱟᱣ ᱞᱟᱹᱜᱤᱫ ᱛᱮ ᱠᱟᱹᱣᱰᱤ ᱠᱚᱦᱚᱸ ᱟᱹᱰᱤ ᱩᱛᱟᱹᱨ ᱞᱟᱜᱟᱜᱼᱟ ᱛᱚ
ᱟᱫᱚ ᱰᱤᱯᱟᱨᱴᱢᱮᱱ ᱠᱚ ᱵᱟᱠᱚ ᱦᱮᱡ ᱵᱟᱲᱟᱣ
ᱵᱟᱝ ᱵᱟᱝ ᱟᱫᱚ ᱵᱟᱠᱚ ᱦᱮᱡ ᱵᱟᱲᱟ ᱠᱟᱱᱟ ᱚᱱᱠᱟ ᱡᱟᱦᱟᱸ ᱚᱱᱟ ᱪᱮᱜ ᱞᱟᱹᱭ ᱠᱚ ᱦᱟᱸᱜ ᱠᱟᱨᱮᱱᱴ ᱵᱤᱞ ᱠᱚ ᱟᱹᱜᱩ ᱦᱚᱴᱚ ᱠᱟᱜ ᱜᱮᱭᱟ ᱛᱟᱦᱚᱞᱮ ᱩᱱᱠᱩ ᱦᱚᱸ ᱵᱟᱠᱚ ᱦᱮᱡ ᱵᱟᱲᱟ ᱟᱠᱟᱱᱟ ᱚᱱᱮ ᱦᱚᱞᱟ ᱢᱟᱫᱮᱨ ᱫᱚ ᱴᱷᱤᱠ ᱜᱮ ᱛᱟᱦᱮᱸ ᱠᱟᱱᱟ ᱠᱟᱨᱚᱱ ᱟᱫᱚ ᱛᱮᱦᱱ ᱜᱮ ᱠᱟᱹᱴᱤᱡ ᱥᱚᱢᱚᱥᱥᱟ ᱠᱟᱱ ᱛᱟᱞᱮᱭᱟ
ᱦᱩᱸ
ᱛᱟᱦᱚᱞᱮ ᱡᱷᱚᱛᱚ ᱦᱚᱲᱜᱮ ᱢᱟᱱᱮ ᱨᱟᱡᱟ ᱠᱚᱨᱮ ᱠᱚ ᱚᱱᱮ ᱯᱤᱸᱰᱟᱹ ᱠᱚᱨᱮᱜ ᱠᱚ ᱜᱤᱛᱤᱡ ᱵᱟᱲᱟ ᱠᱟᱱᱟ ᱛᱟᱦᱚᱞᱮ ᱤᱧ ᱦᱚᱸ ᱟᱫᱚ ᱨᱟᱪᱟᱨᱮ ᱜᱤᱛᱤᱡ ᱯᱟᱨᱠᱚᱢ ᱨᱮ ᱜᱤᱛᱤᱡ ᱜᱤᱛᱤᱡ ᱤᱧ ᱜᱚᱞᱯᱷᱚ ᱵᱟᱲᱟᱭ ᱫᱟ ᱥᱮᱸᱫᱨᱟ ᱵᱟᱲᱟᱭᱮᱫ ᱠᱚ ᱛᱟᱦᱮᱸᱫᱼᱟ ᱢᱤ ᱧᱤᱫᱟᱹ ᱵᱮᱲᱟ ᱜᱚᱞᱯᱚ ᱞᱟᱹᱜᱤᱫ ᱚᱠᱚᱤᱧ ᱧᱟᱢ ᱠᱚᱣᱟ ᱟᱫᱚ ᱟᱢ ᱚᱱᱞᱟᱭᱤᱱ ᱨᱮᱧ ᱧᱟᱢ ᱠᱮᱫ ᱢᱮᱭᱟ ᱛᱚ ᱟᱫᱚᱧ ᱦᱟᱯᱮ ᱱᱩᱭ ᱵᱚᱭᱦᱟ ᱮᱥᱢᱮᱥᱟᱭ ᱞᱮᱜᱮ ᱡᱩᱫᱤ ᱚᱱᱞᱟᱭᱤᱱ ᱨᱮ ᱢᱮᱱᱟᱭ ᱠᱷᱟᱱ ᱫᱚ ᱡᱩᱫᱤ ᱱᱤᱛᱚᱜ ᱠᱟᱨᱮᱭᱟ ᱮᱯ ᱠᱷᱚᱱᱟᱜ ᱡᱩᱫᱤ ᱜᱟᱞᱢᱟᱨᱟᱣᱟᱭ ᱠᱟᱹᱴᱤᱡ ᱤᱧ ᱜᱟᱞᱢᱟᱨᱟᱣᱟᱭ ᱞᱮᱜᱮ ᱩᱦᱩᱸ ᱫᱩᱠ ᱥᱩᱠᱷ ᱪᱟᱥ ᱟᱵᱟᱫᱽ ᱠᱚ ᱟᱠᱚ ᱥᱮᱫ ᱪᱮᱫ ᱞᱮᱠᱟ ᱦᱩᱭᱩᱜᱼᱟ
ᱟ ᱞᱮ ᱵᱚᱭᱦᱟ ᱟᱯᱮ ᱥᱮᱫ ᱪᱟᱥ ᱟᱵᱟᱫ ᱠᱚ ᱪᱮᱫ ᱞᱮᱠᱟ ᱦᱩᱭᱩᱜ ᱜᱮᱭᱟ ᱛᱟᱦᱚᱞᱮ
ᱟᱫᱚ ᱪᱟᱥ ᱟᱵᱟᱫ ᱫᱚ ᱱᱤᱭᱟᱹ ᱫᱚ ᱜᱚᱨᱚᱢ ᱫᱤᱱ ᱫᱚ ᱚᱱᱠᱟ ᱫᱚ ᱪᱮᱫ ᱦᱚᱸ ᱵᱟᱹᱱᱩᱜ ᱠᱟᱫᱟ
ᱟᱫᱚ ᱛᱟᱦᱚᱸᱜ ᱛᱟᱦᱞᱮ ᱟᱛᱳᱜ ᱛᱚᱞᱟ ᱚ ᱛᱚᱞᱟ ᱠᱚᱫᱚ ᱯᱮ ᱜᱤᱰᱤᱵᱟᱲᱟ ᱠᱮᱫᱟ ᱥᱮ ᱵᱟᱝ ᱚᱱᱛᱮᱱᱟᱜ ᱨᱩᱱᱤ ᱠᱚᱨᱮ
ᱟᱫᱚ ᱚᱱᱠᱟ ᱫᱟᱜ ᱜᱮᱛᱚ ᱫᱟᱜ ᱡᱟᱹᱲᱤ ᱜᱮᱛᱚ ᱵᱟᱝ ᱦᱩᱭ ᱠᱟᱱᱟ ᱜᱤᱲᱤ ᱞᱮᱠᱟ ᱮᱠᱷᱚᱱᱳ ᱟᱹᱣᱤᱭᱟᱜᱼᱟ
ᱚ ᱵᱚᱭᱦᱟ ᱛᱟᱞᱟᱝ ᱫᱚ ᱟᱢᱟᱜ ᱟᱛᱩ ᱫᱥᱚᱢ ᱫᱚ ᱚᱠᱟᱨᱮ ᱛᱟᱢ
ᱦᱩᱸ ᱟᱛᱩ ᱫᱤᱥᱚᱢ ᱫᱚ ᱚᱱᱟ ᱵᱟᱸᱠᱩᱲᱟ ᱰᱤᱥᱴᱤᱠ ᱨᱮᱜᱮ
ᱚ ᱛᱟᱦᱚᱞᱮ ᱚᱱᱠᱟ ᱠᱷᱚᱵᱚᱨ ᱠᱚᱢᱟ ᱟᱸᱡᱚᱢ ᱵᱟᱲᱟ ᱦᱩᱭᱱᱟ ᱵᱟᱸᱠᱩᱲᱟ ᱥᱮᱱ ᱵᱟᱝᱢᱟ ᱫᱚᱢᱮ ᱫᱟᱜ ᱵᱟᱲᱟ ᱠᱮᱫᱟ ᱛᱚ ᱟᱫᱚ ᱱᱤᱭᱟᱹ ᱱᱤᱭᱟᱹ ᱥᱳᱨ ᱨᱮ ᱧᱮᱞ ᱵᱟᱲᱟ ᱦᱩᱭ ᱞᱮᱱᱟ ᱛᱚ ᱟᱫᱚ ᱥᱟᱹᱨᱤ ᱥᱮ ᱱᱟᱥᱮ ᱟᱫᱚ ᱞᱟᱹᱭ ᱫᱚ ᱵᱟᱝ ᱜᱟᱱᱚᱜᱼᱟ
ᱫᱟᱜ ᱨᱤᱢᱤᱞ ᱠᱚᱢᱟ ᱛᱚ ᱨᱟᱠᱟᱵ ᱵᱟᱲᱟ ᱠᱮᱫ ᱜᱮᱭᱟ ᱚᱱᱠᱟ ᱫᱟᱜ ᱠᱚᱫᱚ ᱵᱟᱝ ᱡᱚᱨᱚ ᱵᱟᱲᱟ ᱞᱮᱱᱟ
ᱚ
ᱟᱯᱮ ᱥᱮᱫ ᱠᱚᱜᱮ ᱪᱮᱫ ᱞᱮᱠᱟ ᱛᱚᱞᱟ ᱠᱚᱯᱮ ᱜᱤᱰᱤ ᱮᱢᱟᱱ ᱫᱟ
ᱟᱞᱮ ᱥᱮᱫ ᱫᱚ ᱛᱚᱞᱟ ᱠᱟᱫᱚ ᱪᱟᱨᱟ ᱠᱟᱫᱚ ᱞᱮ ᱜᱤᱰᱤ ᱵᱟᱲᱟ ᱠᱮᱫ ᱜᱮᱭᱟ ᱟᱫᱚ ᱱᱚᱜᱼᱚᱭ ᱱᱤᱛᱚᱜ ᱥᱮᱨᱢᱟ ᱨᱮᱱᱟᱜ ᱫᱟᱜ ᱦᱚᱸ ᱵᱟᱝᱞᱮ ᱧᱟᱢ ᱠᱟᱫᱟ ᱠᱟᱹᱴᱤᱡ ᱡᱩᱫᱤ ᱡᱟᱜᱮ ᱫᱟᱜ ᱵᱟᱲᱟ ᱠᱮᱭᱟᱭ ᱱᱟᱥᱮ ᱱᱟᱥᱮ ᱛᱚᱞᱟ ᱠᱚ ᱠᱟᱹᱴᱤᱡ ᱦᱟᱨᱟ ᱠᱚᱜᱼᱟ᱾
ᱦᱩᱸᱻ
ᱛᱟᱨᱮ ᱛᱚᱞᱟ ᱠᱚ ᱦᱟᱨᱟ ᱞᱮᱱᱠᱷᱟᱱ ᱢᱟᱱᱮ ᱨᱚᱦᱚᱭ ᱦᱚᱸ ᱢᱟᱱᱮ ᱞᱚᱜᱚᱱ ᱞᱮ ᱨᱚᱦᱚᱭ ᱠᱟᱭᱟ᱾ ᱱᱚᱜ ᱚᱭ ᱛᱚ ᱟᱥᱟᱲ ᱵᱚᱸᱜᱟ ᱦᱚᱸ ᱵᱚᱞᱚ ᱦᱮᱡ ᱮ ᱱᱟ ᱾
ᱫᱟᱜ ᱡᱟᱹᱲᱤᱭᱟᱭ ᱦᱟᱸᱜ ᱠᱷᱟᱱ ᱟᱢᱵᱟᱵᱚᱛᱤ ᱯᱚᱨᱚᱵᱽ ᱠᱚᱛᱮ ᱫᱚ ᱦᱟᱸᱜ᱾
ᱦᱮᱸ ᱛᱟᱦᱚᱞᱮ ᱛᱟᱦᱚᱞᱮ ᱵᱚᱭᱦᱟ ᱞᱟᱹᱭᱫᱟᱹᱧ ᱟᱯᱮ ᱚᱱᱛᱮ ᱟᱢᱵᱟᱵᱚᱛᱤ ᱠᱚ ᱢᱟᱱᱮ ᱯᱚᱨᱚᱵᱽ ᱠᱚ ᱪᱮᱫᱮ ᱞᱮᱠᱟ ᱦᱳᱭᱳᱜᱼᱟ᱾
ᱦᱩᱸ ᱢᱟᱱᱟᱣᱟᱠᱚ ᱵᱷᱟᱜᱤ ᱜᱮ ᱟᱫᱚ ᱫᱟᱜ ᱡᱟᱹᱲᱤ ᱠᱟᱹᱴᱤ ᱴᱮᱜᱮ ᱠᱷᱚᱱᱟᱜ ᱵᱟᱠᱷᱟᱱ ᱫᱚ ᱞᱟᱦᱟ ᱥᱮᱱ ᱞᱟᱦᱟ ᱫᱚ ᱾ ᱟᱢᱵᱟᱵᱚᱛᱤ ᱯᱚᱨᱚᱵᱽ ᱡᱚᱢ ᱵᱟᱲᱟ ᱠᱟᱛᱮᱜ ᱜᱮ ᱦᱩᱲᱩ ᱨᱚᱦᱚᱭ ᱠᱚ ᱠᱚ ᱟᱨᱚᱢᱵᱚᱭᱮᱫ ᱛᱟᱦᱮᱜ᱾
ᱟᱯᱮ ᱚᱱᱛᱮ ᱠᱟᱱᱴᱷᱟᱲ ᱯᱚᱨᱚᱵᱽ ᱢᱮᱱ
ᱚᱱᱟᱜᱮ ᱟᱢᱵᱟᱵᱚᱛᱤ ᱯᱚᱨᱚᱵᱽ ᱜᱮ ᱠᱟᱱᱴᱷᱟᱲ ᱯᱚᱨᱚᱵᱽ ᱢᱮᱱᱛᱮ ᱦᱚᱸ ᱢᱟᱱᱟᱣ ᱾
ᱫᱚ ᱚᱱᱮ ᱠᱟᱱᱴᱷᱟᱲ ᱠᱚᱜᱮ ᱦᱩᱭ ᱵᱟᱲᱟᱜ ᱜᱮᱭᱟ ᱥᱮ ᱵᱟᱝ?
ᱩᱸᱜ ᱩᱸ ᱯᱟᱛᱟ ᱠᱚ ᱦᱩᱭᱩᱜ ᱜᱮᱭᱟ ᱚᱱᱟ ᱥᱩᱨ ᱥᱩᱯᱩᱨ ᱠᱚᱨᱮ ᱦᱩᱭᱩᱜ ᱜᱮᱭᱟ ᱚᱱᱟ
ᱚᱸ ᱟᱪᱪᱷᱟ᱾ ᱵᱚᱭᱦᱟ ᱛᱟᱨᱟᱣ ᱟᱯᱮ ᱚᱱᱛᱮᱱᱟᱜ ᱠᱟᱹᱡ ᱯᱟᱛᱟ ᱡᱟᱦᱟᱸ ᱠᱚᱨᱮ ᱢᱟᱱᱮ ᱯᱟᱛᱟ ᱠᱚ ᱦᱳᱭᱳᱜ ᱜᱮᱭᱟ᱾ ᱚᱱᱠᱟᱱᱟᱜ ᱡᱟᱭᱜᱟ ᱧᱩᱛᱩᱢ ᱠᱚ ᱠᱟᱹᱴᱤᱡ ᱞᱟᱹᱭ ᱢᱮᱥᱮ ᱡᱩᱫᱤ ᱟᱯᱮ ᱥᱮᱫ ᱡᱟᱦᱟᱸ ᱛᱤᱥ ᱡᱩᱫᱤ ᱚᱠᱟ ᱪᱟᱞᱟᱣ ᱵᱟᱲᱟ ᱦᱩᱭᱩᱜᱼᱟ ᱦᱚᱭᱛᱚ ᱱᱮᱥ ᱡᱩᱫᱤ ᱵᱟᱞᱮ ᱪᱟᱞᱟᱣ ᱫᱟᱲᱮᱭᱟᱜᱼᱟ ᱾ ᱠᱟᱞᱚᱢ ᱥᱟᱛᱚᱢ ᱦᱚᱲᱚᱞᱮ ᱪᱟᱞᱟᱜᱼᱟ ᱢᱟᱱᱮ ᱧᱮᱞ ᱟᱹᱜᱩᱭᱟᱞᱮ ᱢᱟᱱᱮ ᱠᱟᱱᱴᱷᱟᱲ ᱯᱚᱨᱚᱵᱽ ᱪᱮᱫ ᱞᱮᱠᱟ ᱯᱚᱨᱚᱵ ᱠᱚ ᱦᱳᱭᱳᱜ ᱟ ᱦᱳᱭ ᱵᱟᱲᱟᱜ ᱜᱮᱭᱟ᱾
ᱱᱚᱣᱟ ᱥᱩᱨ ᱠᱚᱨᱮ ᱵᱚᱞᱛᱮ ᱢᱤᱫ ᱵᱟᱨ ᱦᱮᱱᱟᱜ ᱜᱮᱭᱟ ᱟᱸᱫᱚ ᱾
ᱚᱸ
ᱩᱱᱟᱹᱜ ᱫᱚ ᱵᱟᱝ ᱪᱟᱞᱟᱣ ᱵᱟᱲᱟ ᱦᱩᱭᱩᱜ ᱜᱮᱭᱟ ᱟᱫᱚ
ᱚᱸ ᱟᱫᱚ ᱵᱚᱭᱦᱟ ᱛᱟᱦᱚᱞᱮ ᱾ ᱞᱮᱫᱟᱹᱧ ᱾ ᱡᱟᱦᱟᱸ ᱠᱟᱱᱴᱷᱟᱲ ᱯᱚᱨᱚᱵᱽ ᱢᱟᱱᱮ ᱧᱮᱞ ᱠᱚᱢ ᱪᱟᱞᱟᱣ ᱵᱟᱲᱟ ᱠᱟᱱᱟ ᱥᱮ ᱵᱟᱝ? ᱤᱭᱟᱹ ᱤᱭᱟᱹ ᱥᱮ ᱱᱤᱭᱟᱹ ᱠᱷᱟᱱᱫᱟᱨᱟᱱᱤᱢ ᱟᱡᱚᱢ ᱵᱟᱲᱟ ᱠᱟᱫᱟ ᱥᱮᱵᱟᱝ?
ᱠᱷᱟᱱᱫᱟᱨᱟᱱᱤ ᱠᱟᱹᱴᱤᱡ ᱠᱟᱹᱴᱤᱡ ᱫᱩᱧ ᱟᱧᱡᱚᱢ ᱵᱟᱲᱟ ᱠᱟᱫ ᱜᱮᱭᱟ᱾
ᱚᱸ ᱚᱱᱛᱮ ᱢᱟ ᱠᱟᱱᱴᱷᱟᱲ ᱯᱚᱨᱚᱵᱽ ᱧᱩᱛᱩᱢᱟᱱ ᱯᱚᱨᱚᱵᱽ ᱦᱩᱭᱩᱜ ᱜᱮᱭᱟ ᱛᱚ ᱚᱱᱟ ᱟᱢᱵᱟᱵᱚᱛᱤ ᱦᱤᱞᱳᱜ ᱜᱮ᱾
ᱚᱱᱮ ᱵᱚᱸᱜᱟ ᱵᱩᱨᱩ ᱠᱚᱦᱚᱸ ᱠᱟᱹᱡ ᱵᱷᱟᱜᱤ ᱜᱮ ᱦᱩᱭᱩᱜ ᱜᱮᱭᱟ ᱾
ᱩᱸᱻ
ᱤᱧᱟᱹᱜ ᱦᱚᱸ ᱱᱚᱣᱟ ᱠᱟᱱᱴᱷᱟᱲ ᱠᱟᱱᱴᱷᱟᱲ ᱯᱚᱨᱚᱵᱽ ᱡᱟᱦᱟᱸ ᱨᱮ ᱦᱩᱭᱩᱜ ᱜᱮᱭᱟ ᱛᱟᱦᱚᱞᱮ ᱚᱱᱟ ᱥᱩᱨ ᱨᱮᱜᱮ ᱛᱤᱧ ᱟᱹᱛᱩ ᱫᱤᱥᱚᱢ ᱫᱚ ᱾ ᱛᱟᱦᱚᱞᱮ ᱟᱫᱚ ᱚᱱᱟ ᱠᱷᱟᱹᱛᱤᱨ ᱜᱮ ᱦᱩᱸ ᱞᱟᱦᱟᱛᱮ ᱟᱫᱚ ᱦᱩᱸ ᱞᱟᱦᱟ ᱫᱚ ᱩᱯᱨᱩᱢ ᱠᱚ ᱵᱟᱝ ᱛᱟᱦᱮᱸ ᱠᱟᱱ ᱛᱟᱵᱚᱱᱟ ᱟᱫᱚ ᱱᱚᱭᱟ ᱱᱩᱠᱩ ᱡᱟᱦᱟᱭ ᱜᱚᱝᱠᱮ ᱛᱚ ᱱᱤᱛᱚᱜ ᱢᱮᱱᱟᱜ ᱠᱚᱣᱟ ᱱᱚᱣᱟ ᱜᱨᱩᱯ ᱠᱚᱨᱮᱱ ᱩᱱᱠᱩ ᱠᱚᱸ ᱵᱟᱲᱟᱭ ᱦᱚᱪᱚ ᱟᱠᱟᱫ ᱵᱚᱱᱟ ᱱᱚᱣᱟ ᱠᱟᱨᱤᱭᱟ ᱮᱯᱥ ᱮᱯ ᱢᱟᱫᱽᱫᱷᱚᱢ ᱛᱮ ᱢᱟᱱᱮ ᱨᱚᱯᱚᱲ ᱠᱟᱛᱮᱜ ᱠᱟᱹᱣᱰᱤ ᱧᱟᱢᱚᱜ ᱠᱟᱱᱟ ᱛᱟᱦᱚᱞᱮ ᱚᱱᱟ ᱠᱷᱟᱹᱛᱤᱨ ᱢᱟᱱᱮ ᱜᱨᱩᱯ ᱠᱷᱚᱱᱟᱜ ᱱᱟᱢᱵᱟᱨ ᱠᱚ ᱦᱟᱛᱟᱣ ᱦᱩᱭᱱᱟ ᱱᱟᱢᱵᱟᱨ ᱠᱚ ᱦᱟᱛᱟᱣ ᱠᱟᱛᱮ ᱟᱫᱚ᱾ ᱦᱚᱸᱜ-ᱚᱭ ᱱᱤᱛᱚᱜ ᱜᱟᱞᱢᱟᱨᱟᱣ
ᱜᱟᱞᱢᱟᱨᱟᱣ ᱦᱳᱭᱳᱜ ᱠᱟᱱᱟ᱾
ᱵᱷᱟᱜᱤ ᱠᱚ ᱥᱩᱵᱤᱫᱷᱟ ᱟᱠᱟᱫ ᱵᱚᱱᱟ ᱚᱝᱠᱟ ᱵᱚᱱ ᱩᱯᱨᱩᱢᱚᱜ ᱠᱟᱱᱟ᱾
ᱦᱮᱸ ᱛᱟᱯᱚᱨᱮ ᱟᱫᱚ ᱪᱮᱫ ᱤᱧ ᱞᱟᱹᱭᱟ ᱵᱚᱭᱦᱟ ᱱᱚᱜᱼᱚᱭ ᱱᱤᱛᱚᱜ ᱟᱵᱚ ᱦᱚᱭᱛᱳ ᱠᱟᱹᱴᱤᱡ ᱡᱟᱦᱟᱜᱮ ᱠᱟᱹᱴᱤᱡ ᱵᱚᱱ ᱚᱞᱚᱜ ᱯᱟᱲᱦᱟᱜ ᱠᱟᱱᱟ ᱥᱮ ᱪᱮᱫ ᱟᱵᱚᱣᱟᱜ
ᱴᱟᱠᱟ ᱯᱚᱭᱥᱟ ᱦᱚᱸ ᱠᱟᱹᱴᱤᱡ ᱟᱱᱟᱴ ᱜᱮᱛᱟ ᱵᱚᱱᱟ ᱚᱲᱟᱜ ᱦᱚᱲ ᱦᱚᱭᱛᱚ ᱵᱟᱝᱠᱚ ᱮᱢ ᱫᱟᱲᱮᱭᱟᱵᱚᱱ ᱠᱟᱱᱟ ᱦᱚᱭᱛᱚ ᱠᱤᱪᱷᱩ ᱜᱟᱱ ᱜᱤᱫ ᱜᱤᱫᱽᱨᱟᱹ ᱚᱱᱠᱟ ᱴᱟᱠᱟ ᱯᱚᱭᱥᱟ ᱠᱷᱟᱹᱛᱤᱨ ᱚᱞᱚᱜ ᱯᱟᱲᱦᱟᱣ ᱠᱚᱦᱚᱸ ᱠᱚ ᱵᱟᱹᱜᱤ ᱠᱟᱜ ᱠᱟᱱᱟ᱾ ᱦᱚᱭᱛᱚ ᱠᱚᱢ ᱵᱮᱥᱤ ᱨᱮᱜᱮᱡ ᱠᱤᱥᱟᱹᱲ ᱚᱲᱟᱜ ᱨᱮᱱ ᱢᱟᱱᱮ ᱜᱤᱫᱽᱨᱟᱹ ᱦᱮᱱᱟᱜ ᱵᱚᱱᱟ ᱛᱚ ᱾
ᱦᱩᱸ ᱟᱫᱚ ᱪᱤᱠᱟᱹᱭᱟᱢ ᱟᱱᱟᱴ ᱠᱚᱫᱚ ᱦᱩᱭᱩᱜ ᱜᱮᱭᱟ᱾
ᱦᱮᱸ ᱟᱫᱚ ᱛᱟᱦᱚᱞᱮ ᱦᱮᱸ ᱵᱚᱭᱦᱟ ᱞᱟᱹᱭᱫᱟᱹᱧ ᱚᱞᱚᱜ ᱯᱟᱲᱦᱟᱣ ᱥᱟᱶ ᱥᱟᱶᱛᱮ ᱡᱟᱦᱟᱱᱟᱜ ᱠᱚᱢ ᱠᱟᱹᱢᱤ ᱵᱟᱲᱟᱭ ᱜᱮᱭᱟ ᱥᱮ ᱪᱮᱫ ᱟᱢ ᱫᱚ?
ᱟᱫᱚ ᱱᱤᱛᱚᱜ ᱫᱚ ᱚᱱᱠᱟ ᱫᱚ ᱵᱟᱝ ᱠᱟᱹᱢᱤ ᱦᱩᱭᱩᱜ ᱠᱟᱱᱟ᱾ ᱪᱮᱥᱴᱟ ᱦᱩᱭᱩᱜ ᱠᱟᱱᱟ ᱡᱟᱛᱮ ᱠᱟᱹᱢᱤ ᱠᱚ ᱦᱩᱭᱩᱜ ᱢᱟ, ᱚᱱᱟ ᱥᱟᱶ ᱥᱟᱶᱛᱮ
ᱟᱞᱮᱫᱚ ᱵᱚᱭᱦᱟ ᱟᱯᱮ ᱨᱮᱱ ᱢᱟᱱᱮ ᱱᱤᱭᱟᱹ ᱡᱟᱦᱟᱸ ᱪᱟᱥ ᱪᱟᱥᱟ ᱵᱟᱫᱽ ᱟᱯᱮᱥᱮᱫ ᱡᱟᱦᱟᱸ ᱦᱩᱭᱩᱜ ᱜᱮᱭᱟ? ᱛᱟᱦᱚᱞᱮ ᱪᱟᱥ ᱠᱚᱫᱚ ᱢᱟᱱᱮ ᱱᱚᱜᱼᱚᱭ ᱟᱥᱟᱲ ᱵᱚᱸᱜᱟ ᱡᱟᱦᱟᱸ ᱦᱳᱲᱳ ᱠᱚᱯᱮ ᱨᱚᱦᱚᱭ ᱵᱟᱲᱟᱭ ᱜᱮᱭᱟ ᱢᱟᱱᱮ ᱜᱟᱹᱰᱤ ᱛᱮᱯᱮ ᱥᱤᱭᱳᱜ ᱜᱮᱭᱟ ᱥᱮ ᱰᱟᱝᱨᱟ ᱠᱟᱰᱟ ᱢᱮᱱᱟᱜ ᱠᱚ ᱛᱟᱯᱮᱭᱟ ᱚᱲᱟᱜ ᱠᱚᱨᱮ?
ᱟᱫᱚ ᱱᱤᱛᱚᱜ ᱫᱚ ᱰᱟᱝᱨᱟ ᱠᱟᱰᱟ ᱠᱚᱦᱚᱸ ᱛᱚ ᱯᱨᱟᱭ ᱠᱚ ᱪᱟᱵᱟᱣ ᱠᱟᱱᱟ, ᱜᱟᱹᱰᱤ ᱠᱚᱛᱮ ᱜᱮ᱾
ᱦᱮᱸ ᱦᱮᱸ ᱰᱟᱝᱨᱟ ᱠᱟᱰᱟ ᱵᱚᱞᱛᱮ ᱜᱮᱞᱮ ᱟᱹᱰᱤ ᱴᱟᱜ-ᱜᱮ ᱠᱚ ᱪᱟᱵᱟ ᱩᱛᱟᱹᱨ ᱠᱟᱱᱟ ᱛᱟᱯᱚᱨᱮ ᱱᱚᱜ-ᱚᱭ ᱱᱤᱛᱚᱜ ᱡᱟᱦᱟᱸ ᱰᱟᱝᱨᱟ ᱠᱟᱰᱟ ᱟᱹᱠᱷᱨᱤᱧ ᱥᱮ ᱱᱚᱜ-ᱚᱭ ᱠᱚ ᱠᱩᱴᱟᱹᱢᱮᱫ ᱠᱚᱣᱟ᱾ ᱚᱠᱟ ᱨᱮᱦᱚᱸ ᱢᱟ ᱵᱟᱝᱠᱚ ᱧᱟᱢᱚᱜ ᱠᱟᱱᱟ᱾ ᱛᱟᱨᱯᱚᱨᱮ ᱱᱤᱛᱚᱜ ᱰᱟᱝᱨᱟ ᱠᱟᱰᱟ ᱡᱩᱫᱤ ᱦᱟᱴ ᱠᱚᱨᱮ ᱠᱚ ᱟᱹᱠᱷᱨᱤᱧ ᱵᱟᱲᱟᱮᱫ ᱠᱚ ᱜᱮᱭᱟ᱾ ᱰᱟᱝᱨᱟ ᱠᱟᱰᱟ ᱨᱮᱱᱟᱜ ᱫᱟᱢ ᱦᱚᱸ ᱟᱹᱰᱤ ᱡᱟᱹᱥᱛᱤ ᱜᱮᱭᱟ᱾ ᱟᱵᱚ ᱨᱮᱸᱜᱮᱡᱽ ᱚᱲᱟᱜ ᱨᱮᱱ ᱦᱚᱲ ᱫᱚ ᱦᱳᱭᱛᱳ ᱵᱟᱝᱵᱚᱱ ᱠᱤᱨᱤᱧ ᱫᱟᱬᱮᱭᱟ ᱠᱚᱣᱟ᱾ ᱱᱚᱜᱼᱚᱭ ᱱᱤᱝᱠᱟ ᱧᱮᱞᱚᱜᱚᱜ
ᱦᱩᱸ ᱦᱩᱸ
ᱛᱟᱯᱚᱨᱮ ᱟᱫᱚ ᱱᱚᱜᱼᱚᱭ ᱱᱤᱛᱚᱜ ᱜᱟᱹᱰᱤ ᱛᱮ ᱡᱩᱫᱤ ᱵᱚᱱ ᱥᱤ ᱦᱚᱪᱚᱭᱟ ᱢᱟᱱᱮ ᱡᱟᱦᱟᱸ ᱞᱮᱠᱟ ᱛᱮᱜᱮ ᱠᱟᱹᱴᱤᱡ ᱴᱟᱠᱟ ᱯᱚᱭᱥᱟᱹ ᱡᱚᱜᱟᱲ ᱠᱟᱜ ᱦᱚᱞᱳ ᱢᱟᱱᱮ ᱚᱱᱟ ᱫᱚᱵᱚᱱ ᱮᱢ ᱠᱟᱛᱟ ᱠᱚ ᱠᱟᱱᱟ᱾
ᱦᱩᱸ ᱟᱨ ᱪᱮᱥᱴᱟᱭ ᱦᱩᱭᱩᱜ ᱠᱟᱱᱟ ᱞᱚᱜᱚᱱ ᱧᱚᱜ ᱠᱟᱹᱢᱤ ᱠᱚ ᱦᱩᱭᱩᱜ ᱢᱟ ᱚᱱᱟ ᱠᱚᱦᱚᱸ
ᱮᱢᱱᱤ ᱛᱮᱜᱮ ᱟᱵᱚ ᱢᱟᱱᱮ ᱦᱚᱭᱛᱚ ᱠᱟᱹᱢᱤ ᱟᱹᱥᱩᱞ ᱠᱟᱛᱮᱜ ᱵᱚᱱ ᱡᱚᱢ ᱧᱩᱭᱫᱟ᱾
ᱟᱨ ᱟᱯᱮ ᱚᱱᱛᱮ ᱫᱚ ᱛᱟᱦᱞᱮ ᱪᱮᱫ ᱛᱮᱯᱮ ᱤᱭᱟᱹᱭᱟ?
ᱟᱞᱮ ᱱᱚᱛᱮ ᱫᱚ ᱢᱟᱱᱮ ᱰᱟᱝᱨᱟ ᱰᱟᱝᱨᱟ ᱠᱟᱰᱟ ᱠᱚ ᱢᱮᱱᱟᱜ ᱠᱚᱜᱮᱭᱟ ᱱᱤᱛᱚᱜ ᱚᱲᱟᱜ ᱨᱮ᱾ ᱛᱟᱦᱚᱞᱮ ᱵᱟᱨ ᱡᱚᱲ ᱢᱟᱱᱮ ᱰᱟᱝᱨᱟ ᱢᱮᱱᱟᱜ ᱠᱤᱱᱟᱹ ᱟᱨ ᱢᱮᱨᱚᱢ, ᱵᱷᱤᱴᱤ ᱠᱚ ᱢᱮᱱᱟᱜ ᱠᱚᱣᱟ, ᱥᱩᱠᱨᱤ ᱠᱚ ᱢᱮᱱᱟᱜ ᱠᱚᱣᱟ᱾
ᱦᱩᱸ
ᱟ ᱛᱟᱦᱞᱮ ᱵᱚᱭᱦᱟ ᱞᱟᱹᱭ ᱢᱮ ᱟᱯᱮ ᱚᱱᱛᱮ ᱥᱚᱵᱽᱡᱤ ᱠᱚ ᱪᱮᱫ ᱞᱮᱠᱟ ᱯᱮ ᱪᱟᱥ ᱵᱟᱲᱟᱭ ᱜᱮᱭᱟ ᱛᱟᱦᱚᱞᱮ?
ᱦᱩᱸ ᱪᱟᱥ ᱵᱟᱲᱟ ᱠᱚᱜᱮ ᱫᱚᱢᱮ ᱫᱚ ᱵᱟᱝ ᱳᱭ ᱟᱨᱠᱤ᱾ ᱚᱲᱟᱜ ᱞᱟᱜ ᱚᱲᱟᱜ ᱯᱤᱪᱷᱤ ᱢᱤᱫᱴᱤᱱ ᱵᱟᱨᱭᱟ ᱠᱟᱛᱮᱫ ᱠᱚ ᱫᱚᱦᱚ ᱠᱟᱠᱚᱣᱟ᱾
ᱚᱻ
ᱦᱩᱸ ᱟᱨ ᱟᱯᱮ ᱥᱮᱫ ᱫᱚ ᱪᱟᱥ ᱫᱚ ᱛᱤᱱ ᱫᱷᱟᱶ ᱵᱟᱨ ᱫᱷᱟᱶ ᱥᱮ ᱢᱤᱫ ᱫᱷᱟᱣ ᱜᱮᱯᱮ ᱪᱟᱥ?
ᱟᱞᱮ ᱱᱚᱛᱮ ᱫᱚ ᱵᱟᱨ ᱫᱷᱟᱶ ᱞᱮ ᱪᱟᱥ ᱜᱮᱭᱟ, ᱢᱟᱱᱮ ᱫᱷᱚᱨᱚᱱ ᱫᱤᱱ ᱦᱚᱸᱞᱮ ᱪᱟᱥ ᱜᱮᱭᱟ ᱟᱨ ᱱᱤᱭᱟᱹ ᱟᱥᱟᱲ ᱵᱚᱸᱜᱟ ᱦᱚᱞᱮ ᱪᱟᱥ ᱜᱮᱭᱟ᱾ ᱩᱸ
ᱚ ᱥᱮ ᱢᱤᱱᱤᱰᱮ ᱢᱤᱱᱤᱴ
ᱠᱮᱱᱮᱞ ᱫᱟᱜ ᱠᱮᱱᱮᱞ ᱫᱟᱜ ᱠᱚᱦᱚᱸ ᱞᱮ ᱧᱟᱢ ᱜᱮᱭᱟ᱾ ᱛᱟᱯᱚᱨᱮ ᱢᱤᱱᱤ ᱫᱟᱜ ᱠᱚᱦᱚᱸ ᱟᱞᱮ ᱥᱮᱫ ᱫᱚ ᱚᱱᱮ ᱠᱟᱹᱡ ᱵᱷᱟᱜᱮ ᱜᱮ ᱢᱮᱱᱟᱜᱼᱟ᱾ ᱞᱤᱭᱟᱨ ᱠᱚ ᱵᱷᱟᱜᱤ ᱜᱮᱞᱮ ᱧᱟᱢ ᱠᱟᱫᱟ ᱛᱚ ᱛᱟᱦᱚᱞᱮ ᱟᱫᱚ ᱚᱱᱠᱟ ᱢᱤᱱᱤ ᱠᱚᱞᱮ ᱛᱟᱲᱟᱣ ᱦᱚᱪᱚ ᱠᱟᱫᱟ᱾ ᱛᱟᱦᱚᱞᱮ ᱫᱚ ᱢᱤᱱᱤ ᱫᱟᱜ ᱛᱮᱜᱮ ᱢᱟᱱᱮ ᱚᱲᱟᱜ ᱥᱩᱨ ᱠᱚᱨᱮᱱᱟᱜ ᱠᱷᱮᱛ ᱠᱚᱨᱮ ᱫᱚ ᱢᱟᱱᱮ ᱪᱟᱥ ᱵᱟᱲᱟ ᱦᱩᱭᱩᱜ ᱜᱮᱭᱟ᱾
ᱟᱪᱪᱷᱟ
ᱟᱫᱚ ᱵᱟᱹᱭᱦᱟᱹᱲ ᱠᱚ ᱢᱟᱱᱮ ᱥᱮᱬᱟ ᱥᱮᱬᱟ ᱵᱟᱹᱭᱦᱟᱹᱲ ᱠᱚ ᱵᱟᱹᱭᱦᱟᱹᱲ ᱠᱚ ᱢᱮᱱᱟᱜ-ᱟ ᱛᱚ ᱛᱟᱦᱚᱞᱮ ᱟᱫᱚ ᱱᱤᱡᱮᱨᱟᱜ ᱚᱲᱟᱜ ᱨᱮᱱᱟᱜ ᱫᱟᱜ ᱠᱟᱱᱟ ᱛᱟᱱᱟ ᱟᱫᱚ ᱪᱟᱥ ᱛᱮᱦᱚᱸ ᱢᱟᱱᱮ ᱠᱚᱱᱳ ᱚᱥᱩᱵᱤᱫᱷᱟ ᱵᱟᱹᱱᱩᱜ ᱚᱱᱠᱟ ᱮᱴᱠᱮᱴᱚᱬᱮ ᱠᱚ ᱵᱟᱝ ᱦᱩᱭᱩᱜ ᱠᱟᱱᱟ᱾
ᱢᱟᱱᱮ ᱪᱟᱥ ᱟᱵᱟᱫᱽ ᱫᱚ ᱵᱷᱟᱜᱤ ᱜᱮ ᱦᱩᱭᱩᱜᱼᱟ ᱵᱟᱨ ᱵᱟᱨ ᱫᱷᱟᱶ ᱯᱮ ᱪᱟᱥᱟ ᱥᱮᱨᱢᱟᱨ ᱨᱮ᱾
ᱦᱮᱸ ᱦᱮᱸ ᱟᱫᱚ ᱟᱞᱮᱭᱟᱜ ᱟᱱᱟᱴ ᱵᱚᱞᱛᱮ ᱜᱮᱞᱮ ᱱᱤᱭᱟᱹ ᱤᱭᱟᱹ ᱠᱟᱹᱴᱤᱡ ᱠᱟᱹᱣᱰᱤ ᱛᱮᱜᱮ ᱠᱟᱹᱴᱤᱡ ᱞᱮ ᱟᱱᱟᱴ ᱟᱱᱟᱴ ᱜᱮᱭᱟ ᱛᱚ ᱛᱟᱯᱚᱨᱮ ᱤᱧ ᱡᱟᱦᱟᱸ ᱜᱟᱹᱰᱤ ᱛᱮ ᱥᱤ ᱥᱤ ᱦᱚᱪᱚ ᱞᱮᱠᱷᱟᱱ ᱚᱱᱟᱫᱚ ᱴᱟᱠᱟ ᱯᱚᱭᱥᱟ ᱠᱚ ᱚᱱᱠᱟ ᱵᱟᱝᱞᱮ ᱮᱢ ᱫᱟᱲᱮᱜ ᱠᱟᱱᱟ᱾ ᱚᱠᱟ ᱥᱚᱢᱚᱭ ᱚᱠᱟ ᱞᱮᱠᱟ ᱢᱟᱱᱮ ᱦᱳᱲᱳ ᱠᱚᱦᱚᱸ ᱴᱷᱤᱠ ᱴᱷᱟᱠ ᱢᱚᱛᱚ ᱵᱟᱝ ᱦᱩᱭᱩᱜ ᱠᱟᱱᱟ᱾ ᱟᱨ ᱫᱤᱱ ᱡᱷᱚᱛᱚ ᱫᱤᱱ ᱛᱚ ᱟᱨ ᱡᱷᱚᱛᱚ ᱥᱚᱢᱟᱱ ᱫᱚ ᱦᱳᱲᱳ ᱠᱚᱫᱚ ᱵᱟᱝ ᱦᱳᱭᱳᱜ ᱛᱟᱵᱚᱱᱟ ᱛᱚ ᱦᱚᱭᱛᱚ ᱱᱩᱠᱩ ᱦᱮᱸ ᱱᱩᱠᱩ ᱛᱤᱡᱩ ᱠᱚ ᱪᱤᱞᱤ ᱮᱢᱟᱱ ᱛᱮᱢᱟᱱ ᱠᱚ ᱡᱩᱫᱤ ᱠᱚ ᱦᱳᱲᱳ ᱨᱮᱠᱚ ᱟᱵᱚᱜᱼᱟ ᱥᱮᱠᱚ ᱦᱚ ᱛᱚᱣᱟ ᱠᱚ ᱪᱮᱯᱮᱡᱟ ᱛᱟᱦᱞᱮ ᱦᱩᱲᱩ ᱠᱚᱦᱚᱸ ᱠᱚ ᱦᱩᱲᱩ ᱜᱮᱞᱮ ᱠᱚᱦᱚᱸ ᱜᱚᱡ ᱡᱩᱛᱟᱹᱨᱚᱜ ᱠᱟᱱᱟ᱾
ᱦᱮᱸ
ᱪᱮᱫ ᱱᱚᱛᱱᱟ ᱟᱯᱮ ᱫᱚ ᱪᱮᱫ ᱦᱩᱲᱩ ᱠᱚᱯᱮ ᱪᱟᱨᱟ ᱠᱚ ᱪᱟᱨᱟ ᱠᱚᱯᱮ ᱜᱤᱰᱤ ᱵᱟᱲᱟᱣ ᱟᱠᱟᱫᱟ ᱟᱯᱮ ᱫᱚ?
ᱱᱚᱛᱮ ᱟᱞᱮ ᱥᱮᱫ ᱫᱚ ᱥᱚᱨᱱᱚ ᱪᱮᱛᱟᱱ ᱨᱮᱜᱮ ᱵᱤᱥᱤ ᱰᱤᱯᱮᱱᱴ ᱨᱮᱠᱚ ᱫᱚᱦᱚ ᱠᱟᱜᱼᱟ᱾ ᱚᱱᱟᱜᱮ, ᱚᱱᱟᱜᱮ ᱵᱷᱟᱹᱜᱤ ᱧᱚᱜ ᱦᱩᱭᱩᱜᱼᱟ᱾
ᱦᱮᱸ ᱥᱚᱨᱱᱟ ᱜᱮ ᱢᱟᱱᱮ ᱥᱚ ᱥᱚᱨᱱᱟ ᱜᱮ‌ ᱜᱚᱴᱟ ᱜᱮᱠᱚ ᱪᱟᱥ ᱵᱟᱲᱟᱭᱮᱫᱟ᱾ ᱚᱱᱟ ᱟᱨ ᱮᱴᱟᱜ ᱦᱚᱲ ᱫᱚ ᱚᱱᱠᱟ ᱫᱚ ᱧᱩᱛᱩᱢ ᱠᱚᱦᱚᱸ ᱵᱟᱝᱠᱚ ᱧᱟᱢ ᱟᱸᱡᱚᱢ ᱟᱠᱟᱫᱟ ᱾ ᱪᱟᱨᱟ ᱠᱚᱦᱚᱸ ᱚᱱᱠᱟ ᱵᱟᱝᱠᱚ ᱧᱟᱢ ᱟᱠᱟᱫᱟ᱾ ᱟᱨ ᱱᱟᱣᱟ ᱪᱟᱨᱟ ᱫᱚ ᱦᱚᱴᱟᱛ ᱠᱚᱨᱮ ᱛᱚ ᱢᱟᱱᱮ ᱵᱟᱝ ᱵᱚᱱ ᱪᱟᱥ᱾ ᱫᱟᱲᱮᱭᱟᱜᱼᱟ ᱛᱚ ᱟᱫᱚ ᱚᱱᱟ ᱨᱮᱱᱟᱜ ᱡᱚ ᱜᱮ ᱪᱮᱫ ᱞᱮᱠᱟ ᱵᱚᱱ ᱧᱟᱢᱟ ᱵᱟᱝ ᱵᱚᱱ ᱧᱟᱢᱟ ᱵᱟᱰᱟᱭ ᱜᱟᱱᱚᱜᱼᱟ᱾ ᱟᱨ ᱱᱚᱣᱟ ᱦᱚᱞᱮ ᱢᱟᱱᱮ ᱪᱮᱫ ᱤᱧ ᱞᱟᱹᱭᱟ ᱦᱚᱭᱛᱚ ᱥᱮᱨᱢᱟ ᱠᱮ ᱥᱮᱨᱢᱟ ᱦᱮᱸ ᱥᱮᱨᱢᱟ ᱠᱮ ᱥᱮᱨᱢᱟ ᱵᱚᱱ ᱪᱟᱥ ᱟᱹᱜᱩᱭ ᱫᱟ ᱛᱟᱦᱞᱮ‌ ᱢᱟ ᱟᱵᱚ ᱵᱚᱱ ᱵᱟᱰᱟᱭᱟ ᱦᱟᱸᱜ ᱱᱚᱣᱟ ᱦᱩᱲᱩ ᱫᱚ ᱦᱳᱭᱳᱜ ᱜᱮ ᱛᱟᱵᱚᱱᱟ ᱵᱤᱵᱤ ᱮᱜᱟᱨᱚ ᱠᱚ ᱥᱮ ᱚᱱᱟ ᱪᱮᱫ ᱛᱟᱯᱚᱨᱮ ᱤᱭᱟᱹ ᱪᱮᱫ ᱠᱚ ᱞᱟᱹᱭᱟ ᱵᱟᱥᱢᱚᱛᱤ ᱦᱚᱲ ᱠᱚᱫᱚ ᱵᱟᱯᱮ ᱪᱟᱥ ᱜᱮᱭᱟ ᱟᱯᱮ ᱚᱱᱛᱮ ᱫᱚ?
ᱠᱷᱩᱵ ᱮᱠᱴᱟ ᱫᱚ ᱵᱟᱝᱟ ᱚᱱᱠᱟ ᱠᱚᱢ ᱥᱚᱢ ᱡᱟᱦᱟᱸᱭ ᱢᱤᱫ ᱠᱷᱮᱛ ᱵᱟᱨ ᱠᱷᱮᱛ ᱚᱱᱠᱟ ᱨᱚᱦᱚᱭᱚᱜᱼᱟ ᱾
ᱚᱻ ᱛᱟᱞᱦᱮ ᱪᱟᱥ ᱟᱵᱟᱫ ᱫᱚ ᱚᱱᱠᱟ ᱴᱷᱤᱠ ᱢᱚᱛᱚ ᱵᱟᱝ ᱦᱩᱭᱩᱜ ᱛᱟᱯᱮ ᱜᱮᱭᱟ ᱟᱯᱮ ᱚᱱᱛᱮ ᱫᱚ ᱾
ᱚᱱᱟ ᱫᱚ ᱢᱤᱫ ᱫᱷᱟᱣ ᱥᱮᱨᱢᱟ ᱨᱮ ᱤᱱᱟᱹᱜᱮ ᱤᱱᱟᱹᱜᱮ ᱵᱷᱚᱨᱥᱟ
ᱟᱫᱚ ᱪᱟᱸᱫᱳ ᱦᱮᱸ ᱪᱟᱸᱫᱳ ᱵᱚᱸᱜᱟᱭᱟᱜ ᱫᱟᱭᱟ ᱛᱮᱛᱚ ᱛᱤᱥᱮ ᱫᱟᱜ ᱡᱟᱹᱲᱤ ᱟᱵᱚᱱ ᱠᱟᱱᱟ ᱛᱚᱵᱮᱱᱟᱜ ᱪᱟᱥ ᱟᱵᱚᱱ ᱾ ᱟᱨ ᱱᱚᱜ-ᱚᱭ ᱡᱟᱦᱟᱸ ᱛᱟᱞᱟ ᱠᱚ ᱜᱤᱲᱤ ᱵᱟᱲᱟ ᱦᱩᱭ ᱠᱟᱱᱟ ᱡᱩᱫᱤ ᱫᱟᱜ ᱦᱚᱸ ᱡᱩᱫᱤ ᱵᱟᱭ ᱫᱟᱜᱟ ᱚᱱᱟ ᱛᱚᱞᱟ ᱠᱚᱫᱚ ᱵᱟᱝ ᱦᱩᱭᱩᱜᱼᱟ ᱴᱷᱤᱠ-ᱴᱷᱟᱠ ᱢᱚᱛᱚ ᱾
ᱛᱟᱦᱞᱮ ᱟᱵᱟᱨ ᱥᱮᱭ ᱚᱱᱟ ᱟᱪᱷᱟᱲᱟ ᱛᱚᱞᱟ ᱜᱤᱰᱤ ᱦᱩᱭᱩᱜᱼᱟ ᱜᱟᱹᱰᱭᱟᱹ ᱥᱩᱨ ᱠᱚᱨᱮ ᱢᱤᱱᱤ ᱠᱚᱨᱮᱱᱟᱜ ᱫᱟᱜ ᱠᱚᱛᱮ ᱾
ᱸᱸ
ᱟᱪᱪᱷᱟ ᱵᱚᱭᱦᱟ ᱞᱟᱹᱭ ᱫᱟᱹᱧ ᱚᱠᱛᱚ ᱠᱚᱦᱚᱸ ᱟᱹᱰᱤ ᱟᱭᱢᱟ ᱩᱛᱟᱹᱨ ᱦᱩᱭ ᱱᱟ ᱴᱷᱤᱠ ᱜᱮᱭᱟ ᱢᱟ ᱛᱟᱦᱞᱮ ᱱᱚᱝᱠᱟ ᱜᱮ ᱱᱤᱛᱚᱜ
ᱴᱷᱤᱠ ᱜᱮᱭᱟ ᱥᱟᱹᱜᱩᱱ ᱧᱤᱫᱟᱹ ᱾
ᱦᱮᱸ ᱵᱚᱭᱦᱟ ᱥᱟᱹᱜᱩᱱ ᱧᱤᱫᱟᱹ ᱢᱟ